ᱦᱩᱸ ᱟᱸᱡᱚᱢᱚᱜ ᱠᱟᱱᱟ ᱾
ᱦᱮᱸ ᱚᱱᱟᱮᱢ ᱞᱟᱹᱭᱮᱫ ᱛᱟᱦᱮᱸᱱ ᱡᱮᱱᱚ ᱪᱮᱫ ᱡᱮᱼᱼ ᱚᱱᱠᱟ ᱵᱤᱱᱛᱤ ᱛᱟᱞᱟᱛᱮ ᱟᱵᱚᱣᱟᱜ ᱵᱷᱟᱸᱰᱟᱱ ᱦᱩᱭᱩᱜ ᱛᱟᱦᱮᱸᱫ ᱛᱟᱯᱚᱨᱮᱼᱼ
ᱦᱮᱸ ᱟᱫᱚ ᱡᱟᱦᱟᱸ ᱵᱤᱱᱛᱤ ᱠᱚ ᱦᱩᱭᱩᱜᱼᱟ ᱟᱨᱠᱤ ᱠᱟᱨᱟᱢ ᱵᱤᱱᱛᱤ ᱫᱚ ᱟᱞᱟᱫᱟ ᱠᱚ ᱵᱤᱱᱛᱤᱼᱼ ᱭᱟ ᱵᱷᱟᱰᱟᱱ ᱵᱤᱱᱛᱤ ᱟᱞᱟᱫᱟ ᱾ ᱟᱫᱚ ᱦᱚᱜᱼᱱᱟ ᱠᱚᱫᱚ ᱪᱮᱫᱠᱟ ᱠᱚ ᱵᱤᱱᱛᱤᱭᱟ ᱦᱟᱸᱜ ᱚᱱᱟ ᱠᱚᱫᱚ ᱟᱸᱡᱚᱢ ᱵᱟᱝ ᱦᱩᱭ ᱠᱟᱱᱟ ᱾
ᱟᱪᱪᱷᱟ ᱟᱪᱪᱷᱟ ᱦᱮᱸᱛᱚ ᱟᱫᱚ ᱚᱱᱠᱟᱼᱼ ᱢᱟᱱᱮ ᱱᱤᱛᱚᱜ ᱫᱚ ᱮᱢᱚᱱ ᱢᱤᱫᱴᱟᱝ ᱥᱤᱪᱩᱭᱮᱥᱚᱱ ᱦᱩᱭ ᱠᱟᱱᱟ ᱢᱟᱱᱮᱼᱼ ᱮᱻ ᱚᱱᱠᱟᱼᱼ ᱢᱟᱱᱮ ᱵᱟᱭᱨᱮ ᱨᱮ ᱛᱟᱦᱮᱸ ᱞᱮᱠᱷᱟᱱ ᱫᱚ ᱠᱟᱹᱢᱤ ᱠᱚ ᱛᱟᱦᱮᱱ ᱜᱮᱭᱟ ᱠᱤᱪᱷᱩ ᱪᱟᱯ ᱠᱚ ᱛᱟᱦᱮᱱ ᱜᱮᱭᱟ ᱟᱫᱚ ᱚᱱᱠᱟ ᱥᱩᱛᱨᱮᱼᱼ ᱟ ᱩᱸ ᱚᱱᱠᱟ ᱚᱱᱠᱟᱱ ᱚᱱᱠᱟᱱ ᱫᱤᱱ ᱨᱮᱜᱮ ᱯᱟᱲᱟᱜᱼᱟ ᱚᱱᱠᱟᱱᱟᱜ ᱜᱷᱚᱴᱚᱱᱟ ᱠᱚ ᱥᱮ ᱚᱱᱠᱟᱱᱟᱜ ᱯᱨᱳᱜᱨᱟᱢ ᱠᱚ ᱦᱩᱭᱩᱜᱼᱟ ᱟᱫᱚᱼᱼ ᱚᱱᱟ ᱥᱩᱢᱚᱭ ᱨᱮ ᱡᱩᱫᱤᱢ ᱥᱮᱱ ᱫᱟᱲᱮᱭᱟᱜ ᱠᱷᱟᱱ ᱛᱚᱵᱮ ᱴᱷᱤᱠ ᱜᱤᱭᱟ ᱠᱤᱱᱛᱩ ᱵᱤᱥᱤᱨ ᱵᱷᱟᱜᱽ ᱧᱮᱞᱚᱜᱼᱟ ᱡᱮ ᱡᱟᱦᱟᱸᱭ ᱠᱚ ᱥᱟᱺᱜᱤᱧ ᱨᱮᱜᱮ ᱚᱲᱟᱜ ᱛᱟᱵᱚᱱ ᱩᱱᱠᱩ ᱫᱚ, ᱢᱚᱱᱮ ᱥᱳᱢᱚᱭ ᱢᱚᱛᱚ ᱵᱟᱝ ᱥᱮᱱ ᱠᱷᱟᱹᱛᱤᱨ ᱛᱮ ᱚᱱᱠᱟ ᱚᱵᱚᱥᱛᱟ ᱟᱨᱠᱤ ᱠᱤᱪᱷᱩ ᱠᱤᱪᱷᱩᱼᱼ ᱵᱟᱰᱟᱭ ᱢᱮ ᱱᱟᱜᱼᱚᱭ ᱡᱮᱢᱚᱱ ᱟᱢᱟᱜ, ᱵᱷᱟᱹᱜᱤ ᱜᱮ ᱵᱟᱰᱟᱭ ᱦᱮᱱᱟᱜᱼᱟ ᱟᱵᱚᱣᱟᱜ ᱢᱟᱱᱮ ᱟᱹᱨᱤᱪᱟᱹᱞᱤ ᱠᱷᱚᱡ ᱭᱮ ᱾ ᱮᱻ ᱚᱱᱠᱟ ᱟᱨᱠᱤ ᱛᱟᱦᱞᱮ ᱚᱱᱠᱟ ᱥᱮᱨᱮᱧ ᱠᱚ ᱛᱤᱱᱟᱹᱜ ᱮᱢ ᱵᱟᱰᱟᱭ ᱜᱮᱭᱟ ᱾
ᱦᱮᱸ ᱥᱮᱨᱮᱧ ᱠᱚᱦᱚᱸ ᱵᱟᱲᱟᱭ ᱫᱚ ᱵᱟᱲᱟᱭ ᱜᱤᱭᱟᱹᱧ ᱢᱮᱱᱠᱷᱟᱱ ᱟᱫᱚ ᱨᱟᱦᱟᱼᱼ ᱠᱚ ᱠᱟᱹᱴᱤᱡᱼᱟ ᱵᱟᱝ ᱡᱩᱛ ᱠᱷᱟᱹᱛᱤᱨ ᱛᱮ ᱥᱮᱨᱮᱧ ᱠᱚᱫᱚ ᱩᱱᱟᱹᱜ ᱵᱟᱹᱧ ᱥᱮᱨᱮᱧ ᱜᱮᱭᱟ ᱢᱮᱱᱠᱷᱟᱱ ᱮᱱᱮᱡᱼᱼ ᱠᱚᱫᱚ ᱢᱸ ᱫᱟᱲᱮᱭᱟᱜ ᱜᱤᱭᱟᱧ ᱾
ᱪᱮᱫ ᱪᱮᱫ ᱢᱟᱱᱮ ᱦᱮᱸ ᱛᱚ ᱱᱚᱜᱼᱚᱭ ᱢᱤᱫᱴᱮᱱ ᱟᱹᱰᱤ ᱵᱷᱟᱹᱜᱤ ᱫᱟᱢᱟᱱ ᱠᱟᱛᱷᱟᱢ ᱞᱟᱹᱭ ᱠᱟᱫᱟ ᱟᱵᱚ ᱮᱱᱮᱡ ᱠᱚ ᱢᱚᱴᱟᱢᱩᱴᱤ ᱟᱨ ᱪᱮᱫᱠᱟᱱ ᱢᱟᱱᱼᱼ ᱛᱤᱱᱟᱹᱜ ᱜᱟᱱ ᱮᱱᱮᱡ ᱮᱢ ᱵᱟᱲᱟᱭᱟ ᱟᱵᱚᱣᱟᱜ ᱢᱟᱱᱮ ᱟᱵᱚᱣᱟᱜ ᱥᱟᱱᱛᱟᱲᱟᱜ ᱟᱨᱠᱤᱼᱼ
ᱦᱮᱸ ᱮᱱᱮᱡ ᱠᱚᱫᱚ ᱡᱚᱛᱚ ᱞᱮᱠᱟᱱᱟᱜ ᱜᱤᱧ ᱵᱟᱲᱟᱭᱟ ᱾
ᱟᱵᱚᱣᱟᱜ ᱛᱤᱱᱟᱹᱜ ᱜᱟᱱ ᱮᱱᱮᱡ ᱢᱮᱱᱟᱜᱼᱟ ᱡᱩᱫᱤ ᱠᱟᱹᱴᱤᱡ ᱮᱢ ᱞᱟᱹᱭᱟᱹᱧ ᱠᱷᱟᱱ ᱢᱚᱴᱟᱢᱩᱴᱤ ᱟᱵᱚᱣᱟᱜ ᱥᱟᱱᱛᱟᱲ ᱤᱭᱟᱹ ᱨᱮ ᱟᱨᱠᱤᱼᱼ
ᱦᱮᱸ ᱱᱚᱜᱼᱚᱭ ᱵᱟᱦᱟ ᱥᱚᱢᱚᱭ ᱠᱚ ᱮᱱᱮᱡᱟ ᱚᱱᱟ ᱫᱚ ᱢᱤᱫᱴᱟᱝ ᱵᱟᱦᱟ ᱨᱮᱱᱟᱜ ᱫᱚᱱ ᱥᱮ ᱪᱮᱫ? ᱠᱚ ᱞᱟᱹᱭᱟ ᱫᱚᱱ ᱟᱠᱚ ᱟᱹᱨᱠᱤᱼᱼ ᱢᱟᱜ ᱢᱚᱬᱮ ᱫᱚᱱ ᱱᱚᱜᱼᱱᱟ ᱠᱚ ᱦᱩᱭᱩᱭᱜᱼᱟ ᱡᱟᱦᱟᱸ
ᱦᱮᱸ ᱦᱮᱸ
ᱦᱮᱸ ᱚᱱᱟ ᱠᱚᱫᱚ ᱚᱱᱠᱟ ᱫᱚᱱ ᱠᱚ ᱛᱟᱞᱟ ᱛᱮᱜᱮ ᱢᱟᱱᱮ ᱟᱹᱰᱤ ᱞᱮᱠᱟᱱᱟᱜ ᱮᱱᱮᱡ ᱠᱚ ᱢᱮᱱᱟᱜᱼᱟ ᱚᱱᱠᱟ ᱵᱚᱱ ᱮᱱᱮᱡᱟ ᱾ ᱟᱨ ᱡᱟᱦᱟᱸ ᱞᱟᱜᱽᱲᱮ ᱮᱱᱮᱡ ᱢᱮᱱᱟᱜ ᱛᱟᱵᱚᱱᱟ, ᱚᱱᱟ ᱥᱟᱶᱛᱮ ᱫᱚᱝ ᱮᱱᱮᱡᱼᱼ ᱦᱚᱸ ᱢᱮᱱᱟᱜᱼᱟ ᱾
ᱦᱸ
ᱟᱨ ᱯᱚᱨᱚᱵᱽ ᱥᱮ ᱯᱟᱛᱟ ᱮᱱᱮᱡ ᱦᱚᱸ ᱚᱱᱟ ᱦᱚᱸ ᱢᱮᱱᱟᱜᱼᱟ ᱟᱨᱠᱤᱼᱼ ᱱᱚᱜᱼᱱᱟ ᱮᱱᱮᱡ ᱥᱮᱨᱮᱧ ᱠᱚ ᱢᱮᱱᱟᱜ ᱛᱟᱵᱚᱱᱟ ᱾
ᱟᱨ ᱡᱷᱚᱛᱚ ᱱᱚᱣᱟ ᱠᱚ ᱡᱷᱚᱛᱚ ᱮᱱᱮᱡ ᱜᱮ ᱟᱢᱮᱢ ᱜᱟᱱᱟᱢ?
ᱦᱮᱸ ᱚᱱᱟ ᱮᱱᱮᱡ ᱠᱚᱫᱚ ᱜᱟᱱ ᱜᱤᱭᱟᱹᱧ ᱾ ᱟᱫᱚ ᱦᱚᱜᱼᱚᱭ ᱡᱟᱦᱟᱸ ᱤᱭᱟᱹ ᱪᱮᱫ ᱠᱚ ᱞᱟᱹᱭᱟᱼᱼ ᱡᱟᱦᱟᱸ ᱚᱱᱮ ᱢᱟᱜ ᱢᱚᱬᱮ ᱫᱚᱱ ᱥᱮ ᱵᱟᱦᱟ ᱫᱚᱱ ᱦᱚᱸ ᱚᱱᱟ ᱠᱚᱫᱚ ᱠᱟᱹᱴᱤᱡᱟ ᱠᱟᱹᱴᱤᱡᱼᱼ ᱚᱱᱠᱟ ᱮᱱᱮᱡ ᱦᱩᱭᱩᱜᱼᱟ ᱛᱚ ᱠᱟᱹᱴᱤᱡ ᱫᱚᱱ ᱧᱚᱜ ᱠᱟᱛᱮᱜ ᱟᱫᱚ ᱚᱱᱟ ᱠᱚᱫᱚ ᱦᱟᱸᱜ, ᱩᱱᱟᱹᱜ ᱛᱚ ᱵᱟᱹᱧ ᱜᱟᱱ ᱜᱮᱭᱟ ᱟᱨᱠᱤ ᱾
ᱟᱪᱪᱷᱟ ᱟᱪᱪᱷᱟ ᱟᱪᱪᱷᱟ ᱴᱷᱤᱠ-ᱴᱷᱤᱠ ᱟᱫᱚ ᱟᱫᱚ ᱚᱱᱟ ᱡᱟᱦᱟᱸ ᱵᱟᱦᱟ ᱥᱮᱼᱼ ᱢᱟᱜ ᱢᱚᱬᱮ ᱫᱚᱱᱮᱢ ᱞᱟᱹᱭ ᱠᱮᱫᱟ ᱱᱚᱣᱟ ᱫᱚ ᱠᱤ ᱠᱚᱲᱟ ᱜᱤᱫᱽᱨᱟᱹ ᱠᱩᱲᱤ ᱜᱤᱫᱽᱨᱟᱹ ᱵᱟᱱᱟ ᱦᱚᱲ ᱜᱮᱠᱚ ᱫᱚᱱᱟ?
ᱦᱮᱸ ᱦᱮᱸ ᱠᱚᱲᱟ ᱜᱤᱫᱽᱨᱟᱹ ᱦᱚᱸᱠᱚ ᱫᱚᱱ ᱜᱮᱭᱟ ᱟᱨ ᱠᱩᱲᱤ ᱜᱤᱫᱽᱨᱟᱹ ᱦᱚᱧ ᱧᱮᱞ ᱠᱟᱜ ᱠᱚᱣᱟ ᱠᱤ ᱠᱩᱲᱤ ᱫᱚᱱ ᱵᱚᱞᱛᱮᱼᱼ ᱠᱩᱲᱤ ᱜᱤᱫᱽᱨᱟᱹ ᱫᱚ ᱠᱚᱲᱟ ᱜᱤᱫᱽᱨᱟᱹ ᱞᱮᱠᱟ ᱫᱚ ᱩᱱᱟᱹᱜ ᱫᱚ ᱵᱟᱝ, ᱟᱨᱠᱤ ᱱᱚᱛᱮ ᱠᱚ ᱟᱹᱪᱩᱨᱚᱜ-ᱟ, ᱛᱟᱯᱚᱨᱮ ᱱᱚᱝᱠᱟ ᱡᱚᱦᱟᱨ ᱟᱠᱚ ᱛᱟᱨ ᱯᱚᱨᱮ ᱚᱱᱟᱫᱷᱟᱨᱮ ᱠᱚ ᱚᱱᱠᱟᱜ-ᱟ ᱟᱨᱠᱤ ᱚᱱᱮ ᱚᱱᱠᱟ ᱞᱮᱠᱟ ᱛᱟᱞᱟᱛᱮᱼᱼ
ᱟᱪᱪᱷᱟᱼᱼ
ᱛᱟᱞᱮ ᱢᱟᱱᱮ ᱟᱯᱮ ᱥᱮᱫ ᱫᱚ ᱚᱱᱠᱟ ᱢᱟᱱᱮ ᱥᱚᱨᱦᱟᱭ ᱤᱭᱟᱹᱼᱼ ᱵᱟᱦᱟ ᱟᱨ ᱢᱟᱜ-ᱢᱚᱬᱮ ᱠᱚ ᱦᱩᱭᱩᱜ ᱜᱮᱭᱟ ᱵᱟᱱᱟᱨ ᱜᱮ?
ᱦᱮᱸ ᱵᱟᱦᱟ ᱦᱚᱸ ᱦᱳᱭᱳᱜ ᱜᱮᱭᱟ ᱟᱨ ᱢᱟᱜ ᱢᱚᱸᱬᱮ ᱦᱚᱸ᱾ ᱟᱫᱚ ᱢᱟᱜ ᱢᱚᱲᱮ ᱫᱚ ᱟᱞᱮ ᱫᱚ ᱚᱱᱠᱟ ᱢᱚᱲᱮ ᱥᱮᱨᱢᱟ ᱯᱚᱨᱮ ᱯᱚᱨᱮ ᱞᱮ ᱢᱟᱜ ᱢᱚᱲᱮᱜ ᱜᱮᱭᱟ ᱵᱟᱦᱟᱜ ᱜᱮ ᱦᱩᱭᱩᱜ-ᱟ᱾
ᱢᱟᱱᱮ ᱟᱯᱮᱫᱚ ᱥᱮᱨᱢᱟ ᱯᱩᱨᱟᱹᱣ ᱨᱮ ᱢᱟᱱᱮ ᱢᱤᱫ ᱫᱷᱟᱣ ᱜᱮ ᱵᱟᱦᱟ ᱫᱚ ᱦᱩᱭᱩᱜ-ᱟ ᱵᱟᱝ?
ᱦᱮᱸ ᱥᱮᱨᱢᱟ ᱯᱩᱨᱟᱹᱣ ᱨᱮ ᱢᱤᱫ ᱫᱷᱟᱣ ᱵᱟᱦᱟ ᱟᱨ ᱢᱚᱬᱮ ᱥᱮᱨᱢᱟ ᱯᱟᱨᱚᱢ ᱞᱮᱱᱠᱷᱟᱡ ᱫᱚ ᱢᱟᱜ ᱢᱚᱬᱮ᱾
ᱢᱟᱱᱮ ᱚᱱᱠᱟ ᱢᱚᱱᱮ ᱠᱟᱜ ᱢᱮ ᱱᱤᱭᱟᱹ ᱥᱮᱨᱢᱟ ᱢᱟᱱᱮ ᱱᱚᱝᱠᱟ ᱱᱚᱜ-ᱚᱭ ᱡᱮᱢᱚᱱ ᱱᱤᱭᱟᱹ ᱥᱮᱨᱢᱟ ᱯᱮ ᱵᱟᱦᱟᱭ ᱱᱟ ᱦᱮᱸ ᱥᱮᱼᱼ ᱛᱟᱞᱦᱮ ᱢᱚᱱᱮ ᱠᱟᱜ ᱢᱮ ᱮᱸᱼᱼ ᱢᱟᱱᱮ ᱱᱤᱭᱟᱹ ᱥᱮᱨᱢᱟ ᱱᱤᱭᱟᱹ ᱥᱮᱨᱢᱟ ᱜᱮ ᱢᱚᱸᱬᱮ ᱥᱮᱨᱢᱟ ᱯᱩᱨᱟᱹᱜ ᱠᱟᱱᱟ ᱟᱨᱠᱤ, ᱢᱟᱱᱮᱼᱼ ᱢᱟᱱᱮ ᱯᱩᱱ ᱥᱮᱨᱢᱟ ᱫᱚ ᱵᱟᱦᱟ ᱯᱮ ᱢᱟᱱᱟᱣ ᱟᱹᱜᱩᱣ ᱠᱟᱫᱟ ᱟᱫᱚ ᱱᱤᱭᱟᱹ ᱥᱮᱨᱢᱟ ᱨᱮᱫᱚᱼᱼ ᱢᱚᱬᱮ ᱢᱟᱦᱟ ᱯᱟᱲᱟᱜ ᱠᱟᱱᱟ ᱛᱟᱦᱞᱮ ᱱᱤᱭᱟᱹ ᱥᱮᱨᱢᱟ ᱵᱟᱦᱟ ᱯᱚᱨᱮ ᱢᱟᱜ ᱢᱚᱬᱮ ᱯᱮ ᱢᱟᱱᱟᱣᱟ? ᱥᱮ ᱱᱤᱭᱟᱹ ᱢᱟᱱᱮᱼᱼ ᱱᱤᱭᱟᱹ ᱢᱟᱥ ᱨᱮᱜᱮ ᱢᱟᱱᱮ ᱱᱤᱭᱟᱹ ᱥᱮᱨᱢᱟ ᱨᱮᱜᱮ ᱵᱟᱦᱟ ᱢᱟᱱᱟᱣ ᱯᱚᱨᱮ ᱚᱱᱠᱟ ᱢᱟᱜ ᱢᱚᱬᱮ ᱯᱮ ᱢᱟᱱᱟᱣᱟ?
ᱵᱟᱝ-ᱵᱟᱝ-ᱵᱟᱝ ᱟᱨ ᱡᱩᱫᱤ ᱢᱚᱬᱮ ᱥᱮ ᱤᱭᱟᱹ ᱢᱟᱱᱮ ᱡᱩᱫᱤ ᱢᱚᱬᱮ ᱥᱮᱨᱢᱟ ᱦᱩᱭᱩᱜ ᱠᱟᱱᱟ ᱯᱩᱱ ᱥᱮᱨᱢᱟ ᱛᱟᱦᱚᱞᱮᱼᱼ ᱛᱚ ᱤᱭᱟᱹᱭᱟᱞᱮ ᱥᱟᱴᱤ ᱠᱟᱱᱟ ᱟᱫᱚ ᱛᱟᱯᱚᱨᱮ ᱫᱚ ᱦᱳᱭᱩᱜ ᱠᱟᱱᱟ ᱢᱟᱸᱜ ᱢᱚᱬᱮ ᱞᱮ ᱢᱟᱱᱟᱣᱟ᱾
ᱟᱪᱪᱷᱟ ᱟᱪᱪᱷᱟ ᱟᱨ ᱛᱟᱦᱚᱞᱮ ᱢᱟᱸᱜ-ᱢᱚᱸᱬᱮ ᱨᱮᱫᱚ ᱚᱱᱠᱟᱼᱼ ᱪᱮᱫ ᱪᱮᱫ ᱠᱚ ᱞᱟᱜᱟᱜ-ᱟ? ᱚᱱᱠᱟ ᱢᱟᱜ ᱢᱚᱬᱮ ᱞᱟᱹᱜᱤᱫ ᱛᱮ ᱠᱚᱨᱟᱣ ᱞᱟᱹᱜᱤᱫ ᱛᱮᱫᱚ ᱚᱱᱠᱟ ᱡᱩᱫᱤ ᱠᱟᱹᱴᱤᱡ ᱵᱟᱲᱟᱭ ᱦᱮᱱᱟᱜ ᱛᱟᱢᱟ᱾
ᱦᱮᱸ ᱢᱟᱜ ᱢᱚᱸᱬᱮ ᱞᱟᱹᱜᱤᱫ ᱛᱮᱫᱚ ᱦᱚᱸᱜ-ᱚᱭ ᱪᱮᱫ ᱠᱚ ᱞᱟᱹᱭᱟ ᱚᱱᱠᱩ ᱡᱟᱦᱟᱸᱼᱼ ᱟᱵᱚ ᱢᱟ ᱧᱮᱞ ᱠᱟᱱᱟ ᱵᱚᱸᱜᱟ ᱵᱩᱨᱩ ᱢᱟ ᱫᱟᱨᱮ ᱠᱚᱨᱮᱜ ᱥᱮ ᱫᱷᱤᱨᱤᱼᱼ ᱱᱚᱜ-ᱚ ᱱᱚᱣᱟ ᱛᱟᱞᱟ ᱛᱮᱜᱮ ᱵᱚᱱ ᱵᱚᱸᱜᱟ ᱵᱩᱨᱩᱭᱟ᱾ ᱟᱨᱳᱜ ᱦᱩᱸ ᱟᱫᱚ ᱢᱚᱱᱮ ᱥᱮᱼᱼ ᱥᱟᱨᱡᱚᱢ ᱫᱟᱨᱮ ᱵᱩᱴᱟᱹ ᱞᱟᱛᱟᱨ ᱨᱮᱵᱚᱱ ᱵᱚᱸᱜᱟ ᱵᱩᱨᱩᱜ-ᱟ᱾ ᱟᱫᱚ ᱟᱞᱮᱭᱟᱜ ᱢᱟ ᱥᱟᱨᱡᱚᱢ ᱫᱟᱨᱮ ᱫᱚ ᱦᱟᱸᱜ ᱵᱟᱹᱱᱩᱜ-ᱟ ᱡᱟᱦᱮᱨ ᱛᱷᱟᱱ ᱨᱮᱫᱚ᱾ ᱟᱺᱼᱼ ᱚᱱᱟ ᱠᱷᱟᱹᱛᱤᱨ ᱛᱮ ᱦᱳᱭ ᱥᱟᱨᱡᱚᱢ ᱫᱟᱨᱮ ᱡᱟᱦᱟᱸ ᱰᱟᱹᱨ ᱠᱚ ᱟᱨᱠᱤᱼᱼ ᱦᱚᱸᱜ-ᱚ ᱚᱱᱟ ᱠᱚᱠᱚ ᱟᱹᱜᱩᱭᱟ᱾ ᱟᱸ ᱚᱱᱟ ᱥᱟᱸᱣᱛᱮ ᱤᱭᱟᱹ ᱢᱤᱫᱴᱤᱡ ᱵᱟᱨᱭᱟ ᱩᱱᱠᱩ ᱤᱭᱟᱹ ᱠᱚᱠᱚ ᱟᱹᱜᱩ ᱠᱚᱣᱟ ᱦᱟᱹᱛᱤ ᱥᱟᱫᱚᱢ ᱵᱚᱸᱜᱟᱼᱼ ᱩᱱᱠᱩ ᱠᱚ ᱟᱹᱜᱩ ᱠᱚᱣᱟ᱾
ᱦᱩᱸ
ᱦᱩᱸ ᱟᱨ ᱦᱚᱸᱜ-ᱚᱭ ᱤᱭᱟᱹ ᱴᱟᱢᱟᱠ ᱛᱩᱢᱫᱟᱹᱜ ᱱᱚᱣᱟ ᱠᱚ ᱡᱷᱚᱛᱚ ᱥᱟᱱᱟᱢᱟᱜ ᱛᱟᱦᱮᱸᱱᱟ᱾ ᱚᱱᱟ ᱥᱟᱸᱣᱛᱮ ᱮᱴᱟᱜ ᱟᱞᱮ ᱟᱛᱳ ᱨᱮᱱ ᱦᱚᱲ ᱥᱟᱸᱣᱛᱮ ᱢᱟᱱᱮᱼᱼ ᱡᱟᱦᱟᱸᱭ ᱚᱱᱠᱟ ᱢᱟᱜ-ᱢᱚᱬᱮ ᱫᱚᱱ ᱠᱚ ᱫᱟᱲᱮᱭᱟᱜ-ᱟ ᱚᱱᱠᱟᱱ ᱦᱚᱲ ᱠᱚᱞᱮ ᱱᱮᱣᱛᱟ ᱟᱹᱜᱩ ᱠᱚᱣᱟ᱾ ᱮᱱᱮᱡ ᱥᱮᱨᱮᱧ ᱞᱟᱹᱜᱤᱫ᱾
ᱚᱸ ᱢᱟᱱᱮ ᱩᱱᱠᱩ ᱫᱚ ᱱᱮᱣᱛᱟ ᱠᱟᱛᱮᱜ ᱯᱮ ᱟᱹᱜᱩ ᱠᱚᱜᱮᱭᱟ ᱵᱟᱝ?
ᱦᱮᱸ ᱟᱫᱚ ᱟᱞᱮ ᱟᱛᱩ ᱫᱚ ᱞᱟᱹᱭ ᱜᱟᱱᱚᱜ-ᱟ ᱟᱹᱰᱤ ᱜᱮ ᱦᱩᱰᱤᱧ ᱜᱮᱭᱟ ᱩᱱᱟᱹᱜ ᱦᱚᱲ ᱫᱚ ᱵᱟᱹᱱᱩᱜ ᱞᱮᱭᱟᱼᱼ ᱦᱚᱯᱚᱱ ᱧᱚᱜ ᱜᱮᱛᱟᱞᱮᱭᱟ ᱟᱛᱩ ᱟᱫᱚ ᱚᱱᱟ ᱠᱷᱟᱹᱛᱤᱨ ᱛᱮ ᱢᱟᱱᱮᱼᱼ ᱮᱱᱮᱡ ᱥᱮᱨᱤᱧ ᱠᱚ ᱞᱟᱹᱜᱤᱫ ᱫᱚ ᱦᱚᱲ ᱠᱚᱞᱮ ᱱᱮᱣᱛᱟ ᱟᱹᱜᱩ ᱠᱚᱣᱟ᱾ ᱚᱱᱟ ᱥᱟᱸᱣᱛᱮ ᱟᱞᱮ ᱦᱚᱸᱻ ᱞᱮ ᱮᱱᱮᱡᱽ ᱜᱮᱭᱟ ᱱᱚᱜ-ᱚ ᱱᱚᱝᱠᱟ ᱠᱟᱛᱮᱫ ᱟᱨᱠᱤ᱾
ᱟᱪᱪᱷᱟ-ᱟᱪᱪᱷᱟ ᱟᱫᱚ ᱢᱟᱱᱮ ᱮᱸᱼᱼ ᱡᱚᱠᱷᱚᱱ ᱡᱚᱠᱷᱚᱱ ᱚᱱᱠᱟ ᱢᱟᱜ ᱢᱚᱬᱮ ᱠᱚ ᱦᱩᱭᱩᱜ ᱜᱮᱭᱟ ᱦᱮᱸ ᱥᱮᱼᱼ ᱛᱟᱦᱚᱞᱮ ᱚᱱᱠᱟ ᱢᱟᱱᱮ ᱚᱱᱠᱟ ᱯᱟᱞᱟᱣ ᱱᱤᱭᱚᱢ ᱯᱟᱞᱟᱣ ᱠᱚ ᱨᱮ ᱜᱮ ᱯᱮ ᱛᱟᱦᱮᱱ ᱜᱮᱭᱟ
ᱦᱮᱸ ᱦᱮᱸ ᱩᱱᱠᱩ ᱡᱟᱦᱟᱸᱭ ᱱᱟᱭᱠᱮ ᱥᱮ ᱩᱱᱠᱩ ᱡᱟᱦᱟᱸᱭ ᱵᱟᱵᱟ ᱦᱚᱲ ᱠᱚ ᱠᱚ ᱛᱟᱦᱮᱱᱟ᱾ ᱱᱩᱠᱩ ᱫᱚ ᱚᱱᱠᱟ ᱫᱟᱠᱟ ᱠᱚ ᱵᱟᱝ ᱡᱚᱢ ᱠᱟᱛᱮᱫ ᱜᱮ ᱡᱟᱦᱮᱨ ᱠᱚ ᱪᱟᱞᱟᱜᱼᱟ ᱡᱟᱦᱟᱸᱭ ᱪᱟᱞᱟᱣ ᱠᱟᱛᱮᱜ ᱩᱱᱠᱩ ᱵᱚᱸᱜᱟ ᱵᱩᱨᱩ ᱠᱟᱹᱢᱤ ᱥᱟᱹᱛ ᱠᱚ ᱦᱩᱭ ᱯᱩᱨᱟᱹᱣ ᱞᱮᱱ ᱠᱷᱟᱡ ᱜᱮ ᱡᱚᱢᱟ ᱠᱚ ᱟᱨᱠᱤ
ᱟᱪᱪᱷᱟ ᱚᱱᱠᱟ ᱢᱟᱜ ᱢᱚᱬᱮ ᱨᱮᱫᱚ ᱠᱤ ᱥᱟᱱᱟᱢ ᱟᱛᱳ ᱨᱮᱱ ᱡᱷᱚᱛᱚ ᱦᱚᱲ ᱠᱚ ᱩᱯᱟᱹᱥ ᱠᱟᱜ ᱜᱮᱭᱟ᱾
ᱜᱚᱜᱚ ᱦᱚᱲ ᱠᱚ ᱢᱤᱫᱴᱤᱡ ᱵᱟᱨᱭᱟ ᱦᱮᱸ ᱩᱯᱟᱹᱥ ᱠᱟᱜ ᱜᱮᱭᱟ ᱞᱮ ᱦᱮᱸ ᱦᱮᱸ ᱦᱤᱲᱤᱧ ᱞᱤᱫᱟᱹᱧ ᱩᱯᱟᱹᱥ ᱠᱟᱜ ᱜᱮᱭᱟ ᱞᱮᱼᱼ ᱢᱟᱱᱮ ᱩᱱᱦᱤᱞᱳᱜ ᱫᱚ ᱞᱟᱹᱭᱟ ᱠᱚ ᱢᱟᱱᱮ ᱚᱱᱠᱟ ᱥᱮᱸᱜᱮᱞ ᱡᱩᱞ ᱵᱟᱝ ᱜᱟᱱᱚᱜᱼᱟ ᱟᱨᱠᱤ ᱫᱩᱸᱦᱟᱹ ᱩᱰᱩᱠ ᱦᱚᱪᱚ ᱠᱚ ᱚᱲᱟᱜ ᱠᱷᱚᱡ ᱵᱟᱝ ᱜᱟᱱᱚᱜᱼᱟ ᱚᱱᱟ ᱠᱷᱟᱹᱛᱤᱨᱼᱼ ᱠᱷᱟᱹᱛᱤᱨ ᱛᱮ ᱩᱱ ᱦᱤᱞᱚᱜ ᱫᱚ ᱥᱟᱱᱟᱢ ᱦᱚᱲ ᱠᱚ ᱩᱯᱟᱹᱥ ᱠᱟᱜᱼᱟ ᱛᱤᱱ ᱠᱷᱚᱡ ᱚᱱᱮ ᱵᱚᱸᱜᱟ ᱵᱩᱨᱩ ᱠᱚ ᱵᱟᱝ ᱦᱩᱭᱩᱜ ᱠᱟᱱᱟ ᱢᱮᱨᱚᱢ ᱢᱟᱜᱼᱼ ᱥᱮᱪᱮᱫ ᱢᱤᱫᱴᱟᱝ ᱦᱩᱭᱩᱜ ᱛᱟᱵᱚᱱᱟ ᱦᱚᱸᱜ ᱚᱱᱟ ᱠᱚ ᱵᱟᱝ ᱯᱩᱨᱟᱹᱣ ᱞᱮᱱ ᱠᱷᱟᱡ ᱚᱱᱮ ᱩᱱ ᱦᱤᱞᱚᱜ ᱫᱚ ᱚᱠᱚᱭᱟᱜ ᱚᱲᱟᱜ ᱨᱮ ᱦᱚᱸ ᱥᱮᱸᱜᱮᱞ ᱵᱟᱝ ᱠᱚ ᱡᱩᱞᱟ
ᱟᱪᱪᱷᱟ ᱟᱪᱪᱷᱟ ᱟᱪᱷᱟ ᱟᱨ ᱛᱟᱦᱚᱞᱮ ᱡᱟᱦᱟᱸᱭ ᱡᱟᱦᱟᱸᱭ ᱚᱲᱟᱜ ᱨᱮ ᱚᱱᱠᱟ ᱦᱚᱯᱚᱱ ᱦᱚᱯᱚᱱ ᱠᱟᱹᱴᱤᱡ ᱠᱟᱹᱴᱤᱡ ᱜᱤᱫᱽᱨᱟᱹ ᱠᱚ ᱢᱮᱱᱟᱜ ᱠᱚᱣᱟ ᱩᱱᱠᱩ ᱠᱚ ᱫᱚ ᱛᱟᱦᱚᱞᱮ ᱛᱚ ᱨᱮᱸᱜᱮᱡ ᱛᱮ ᱫᱚ ᱠᱚ ᱜᱚᱡ ᱜᱚᱫᱚᱜ ᱫᱚ ᱚᱱᱠᱟ ᱫᱚ
ᱵᱟ ᱟᱫᱚ ᱩᱱᱠᱩ ᱫᱚ ᱦᱟᱸᱜ ᱵᱚᱸᱜᱟ ᱵᱩᱨᱩ ᱴᱷᱟᱶ ᱨᱮᱫᱚ ᱵᱟᱝᱼᱼ ᱥᱮᱞᱮᱫᱚᱜᱼᱟ ᱫᱟᱹᱲ ᱵᱟᱲᱟᱭᱟ ᱠᱚ ᱩᱱᱠᱩ ᱫᱚ ᱡᱚᱢᱟᱜ ᱠᱚᱫᱚᱼᱼ ᱦᱚᱸ ᱟᱹᱜᱩ ᱟᱠᱚᱣᱟ ᱠᱚ ᱥᱮ ᱚᱱᱠᱟ ᱛᱟᱦᱮᱱ ᱜᱮᱭᱟ ᱚᱱᱟ ᱠᱚᱜᱮ ᱠᱚ ᱡᱚᱢ ᱵᱟᱲᱟᱭᱟ᱾ ᱡᱟᱦᱟᱸᱭ ᱵᱟᱵᱟ ᱦᱚᱲ ᱠᱚ ᱜᱚᱜᱚ ᱦᱚᱲ ᱠᱚᱼᱼ ᱱᱩᱠᱩ ᱠᱚ ᱜᱮ ᱡᱟᱦᱟᱸᱭ ᱠᱚ ᱢᱟᱱᱟᱣ ᱵᱟᱛᱟᱣᱟ ᱟᱨᱠᱤ ᱢᱟᱱᱮ ᱱᱩᱠᱩ ᱠᱚ ᱫᱚ ᱡᱚᱢ ᱮᱠᱟᱞᱜᱮ ᱢᱟᱱᱮ ᱵᱟᱝ ᱜᱟᱱᱚᱜ ᱛᱟᱠᱚᱭᱟ ᱟᱫᱚ ᱢᱮᱨᱚᱢ ᱢᱟᱜ ᱠᱚ ᱦᱩᱭ ᱥᱟᱹᱛ ᱞᱮᱱ ᱠᱷᱟᱡ ᱫᱚ ᱫᱟᱠᱟ ᱠᱚ ᱠᱚ ᱤᱥᱤᱱᱟ ᱟᱨᱠᱤ ᱮᱭ ᱠᱷᱟᱹᱛᱤᱨᱼᱼ
ᱢᱟᱱᱮ ᱯᱩᱡᱟᱹ ᱯᱟᱥᱟ ᱠᱟᱹᱢᱤ ᱦᱚᱨᱟ ᱦᱩᱭ ᱞᱮᱠᱷᱟᱱ ᱜᱮ ᱟᱫᱚ ᱵᱚᱸᱜᱟ ᱵᱩᱨᱩ ᱠᱚ ᱠᱚ ᱤᱭᱟᱹ ᱞᱮᱠᱷᱟᱡ ᱜᱮᱼᱼ ᱟᱫᱚ ᱩᱱᱫᱚ ᱡᱚᱢ ᱫᱚ ᱢᱟᱱᱮ ᱪᱩᱞᱦᱟᱹ ᱫᱷᱚᱨᱟᱣ ᱫᱚ ᱜᱟᱱᱚᱜᱼᱟ ᱵᱟᱝ ᱟᱪᱪᱷᱟ ᱚᱱᱠᱟ ᱟᱯᱮᱼᱼ ᱟᱯᱮ ᱡᱚᱠᱷᱚᱱ ᱢᱟᱱᱮ ᱯᱮ ᱢᱟᱜ ᱢᱚᱸᱬᱮᱜᱼᱟ ᱩᱱᱫᱚ ᱢᱟᱱᱮ ᱚᱱᱠᱟ ᱢᱤᱫ ᱢᱟᱱᱮ ᱱᱟᱭ ᱪᱮᱜ ᱢᱟᱱᱮ ᱪᱮᱫ ᱡᱚᱠᱷᱚᱱ ᱯᱩᱡᱟᱹ ᱵᱚᱸᱜᱟᱼᱵᱩᱨᱩ ᱦᱩᱭᱩᱜᱼᱟ ᱢᱟᱱᱮ ᱩᱱ ᱠᱷᱚᱱ ᱜᱮ ᱩᱸ ᱚᱸᱱᱮ ᱚᱸᱰᱮ ᱫᱚ ᱢᱟᱱᱮ ᱡᱮᱢᱚᱱ ᱵᱟᱦᱟᱨ ᱨᱮ ᱦᱮᱸ ᱥᱮ ᱟᱯᱮ ᱫᱚ ᱵᱟᱦᱟ ᱨᱮ ᱡᱚᱠᱷᱚᱱ ᱯᱮ ᱵᱚᱸᱜᱟ ᱵᱩᱨᱩ ᱟ ᱩᱱᱫᱚ ᱥᱳᱲᱮ ᱜᱮᱭᱟᱯᱮ ᱥᱮ ᱵᱟᱝ ᱡᱟᱦᱮᱨ ᱨᱮ
ᱦᱮᱸ ᱥᱳᱲᱮᱭᱟᱞᱮ ᱚᱱᱟ ᱥᱟᱶ ᱛᱮ ᱞᱮᱴᱚ ᱚᱱᱟ ᱠᱚ ᱵᱟᱨᱭᱟ ᱦᱩᱭᱩᱜᱼᱟ
ᱟᱫᱚ ᱢᱟᱱᱮ ᱡᱟᱦᱟᱸ ᱯᱮ ᱥᱳᱲᱮᱭᱟ ᱚᱱᱟ ᱫᱚ ᱠᱤ ᱢᱟᱱᱮ ᱢᱤᱫᱴᱮᱱ ᱠᱚᱲᱦᱟ ᱨᱮᱜᱮ ᱡᱷᱚᱛᱚ ᱛᱟ ᱢᱟᱱᱮ ᱡᱟᱦᱟᱸ ᱛᱤᱱᱟᱹᱜ ᱟᱛᱳ ᱨᱮ ᱢᱮᱱᱟᱜ ᱯᱮᱭᱟ ᱚᱱᱠᱟ ᱯᱮ ᱡᱚᱛᱚ ᱢᱤᱫᱴᱟᱝ ᱠᱚᱲᱦᱟ ᱨᱮᱜᱮ ᱯᱮ ᱥᱳᱲᱮᱭᱟ ᱥᱮ ᱚᱱᱠᱟ ᱥᱮ ᱟᱞᱟᱫᱟ ᱟᱞᱟᱫᱟ
ᱦᱮᱸ ᱢᱤᱫᱴᱟᱝ ᱫᱚ ᱦᱩᱭᱩᱜ ᱠᱟᱱᱟ ᱵᱚᱸᱜᱟ ᱥᱳᱲᱮ ᱡᱟᱦᱟᱸᱭ ᱢᱤᱫᱴᱤᱡ ᱥᱤᱢ ᱠᱚ ᱢᱟᱜᱮᱭᱟ ᱩᱱᱤ ᱫᱚᱭ ᱦᱩᱭᱩᱜ ᱠᱟᱱᱟᱭ ᱢᱟᱱᱮ ᱚᱱᱠᱟ ᱜᱮᱠᱚ ᱵᱚᱸᱜᱟ ᱵᱩᱨᱩᱭᱟ ᱛᱚ ᱟᱫᱚ ᱩᱱᱤ ᱥᱤᱢ ᱫᱚ ᱟᱞᱟᱫᱟ ᱢᱤᱫᱴᱟᱝ ᱠᱚ ᱥᱳᱲᱮᱭᱟ ᱚᱱᱟ ᱫᱚ ᱵᱟᱹᱧ ᱡᱚᱢ ᱵᱟᱲᱟᱣ ᱠᱟᱫᱟ ᱤᱧᱦᱚᱸᱼᱼ ᱟᱨ ᱡᱟᱦᱟᱸ ᱚᱱᱮ ᱡᱷᱚᱛᱚ ᱦᱚᱲ ᱞᱟᱹᱜᱤᱫ ᱠᱚ ᱥᱳᱲᱮᱭᱟ ᱜᱤᱫᱽᱨᱟᱹ ᱯᱤᱫᱽᱨᱟᱹ ᱜᱚᱜᱚ ᱦᱚᱲ ᱠᱚ ᱞᱟᱹᱜᱤᱫ ᱚᱱᱟ ᱫᱩᱧ ᱡᱚᱢ ᱵᱟᱲᱟ ᱟᱠᱟᱫᱟ
ᱵᱟᱝ ᱵᱟᱝ ᱢᱚᱱᱮ ᱠᱟᱜ ᱢᱮ ᱵᱟᱦᱟ ᱜᱮ ᱡᱩᱫᱤ ᱦᱩᱭᱩᱜ ᱠᱟᱱᱟ ᱦᱮᱸᱥᱮ ᱢᱟᱱᱮ ᱵᱟᱦᱟ ᱡᱚᱠᱷᱚᱱ ᱦᱩᱭᱩᱜᱼᱟ ᱩᱱᱫᱚ ᱡᱷᱚᱛᱚ ᱦᱚᱲᱟᱜ ᱚᱲᱟᱜ ᱠᱷᱚᱱ ᱜᱮ ᱢᱤᱫᱴᱟᱝ ᱠᱟᱛᱮ ᱥᱤᱢ ᱞᱟᱜᱟᱜᱼᱟ ᱢᱟᱱᱮ ᱚᱲᱟᱜ ᱯᱤᱪᱷᱩᱼᱼ ᱡᱟᱦᱟᱸᱭ ᱠᱚ ᱠᱚ ᱠᱚ ᱟᱛᱳ ᱨᱮᱠᱚ ᱵᱚᱥᱚᱵᱟᱥᱫᱟ ᱜᱩᱱᱤ ᱜᱩᱨᱤᱡ ᱠᱚ ᱩᱱᱠᱩ ᱯᱚᱛᱛᱮᱠᱴᱤ ᱚᱲᱟᱜ ᱨᱮᱱ ᱜᱮ ᱢᱤᱫᱴᱮᱱ ᱠᱟᱛᱮᱜ ᱦᱚᱸ ᱥᱤᱢ ᱫᱚ ᱞᱟᱜᱟᱜ ᱜᱮᱭᱟ ᱥᱮ ᱟᱫᱚ ᱩᱱᱤ ᱡᱟᱦᱟᱸᱭ ᱩ ᱩᱱᱤ ᱡᱟᱦᱟᱸᱭ ᱥᱤᱢ ᱡᱟᱦᱟᱸᱭ ᱵᱚᱸᱜᱟ ᱵᱩᱨᱩ ᱠᱮᱫᱮᱭᱟᱭ ᱱᱟᱭᱠᱮ ᱦᱮᱸ ᱥᱮᱼᱼ ᱮᱯᱚᱨᱮ ᱩᱱᱤ ᱥᱤᱢ ᱜᱮ ᱛᱚ ᱠᱚ ᱥᱳᱲᱮᱭᱟ ᱥᱮᱼᱼ
ᱦᱮᱸ ᱩᱱᱠᱩ ᱡᱟᱦᱟᱸᱭ ᱟᱹᱛᱩ ᱨᱮᱱ ᱦᱚᱲ ᱨᱮᱱ ᱥᱤᱢ ᱫᱚ ᱱᱚᱣᱟ ᱥᱤᱢ ᱡᱤᱞ ᱫᱚ ᱢᱟᱱᱮ ᱥᱳᱲᱮ ᱟᱠᱚ ᱚᱱᱟ ᱫᱩᱧ ᱡᱚᱢ ᱟᱠᱟᱫᱟ᱾ ᱟᱨ ᱡᱟᱦᱟᱸᱴᱟᱜ ᱱᱟᱭᱠᱮ ᱤᱫᱤᱭ ᱮᱭᱟᱭ᱾ ᱱᱟᱭᱠᱮ ᱮᱠᱞᱟ ᱛᱮ ᱢᱤᱫᱴᱟᱝ ᱢᱟᱨᱟᱝ ᱩᱛᱟᱹᱨᱤᱡ ᱯᱩᱲ ᱥᱤᱢ ᱮ ᱤᱫᱤᱭ ᱮᱭᱟ ᱠᱤᱱᱛᱩ ᱚᱱᱟ ᱥᱤᱢᱼᱼ ᱡᱤᱞ ᱫᱚ ᱵᱟᱹᱧ ᱡᱚᱢ ᱟᱠᱟᱫᱟ᱾
ᱵᱟᱝ ᱵᱟᱝ ᱚᱱᱟ ᱫᱚ ᱤᱧ ᱫᱚ ᱵᱟᱧ ᱞᱟᱹᱭ ᱫᱟ ᱤᱧ ᱫᱩᱧ ᱞᱟᱹᱭ ᱦᱚᱪᱚᱭᱫᱟ ᱡᱮ ᱡᱟᱦᱟᱸᱭ ᱥᱤᱢ ᱠᱚ ᱵᱚᱸᱜᱟ ᱠᱮᱫᱮᱭᱟ ᱢᱚᱱᱮ ᱠᱟᱜ ᱢᱮ ᱡᱟᱦᱟᱸᱭ ᱥᱤᱢ ᱜᱮ ᱟᱢ ᱵᱚᱸᱜᱟᱢ ᱤᱫᱤ ᱠᱟᱫᱮᱭᱟ ᱥᱮ ᱢᱤᱫᱴᱟᱝ ᱥᱤᱢ ᱦᱚᱯᱚᱱ ᱵᱟᱝ ᱢᱤᱫᱴᱟᱝ ᱥᱤᱢ ᱜᱮ ᱟᱫᱚ ᱩᱱᱤ ᱱᱟᱭᱠᱮ ᱵᱟᱵᱟ ᱵᱚᱸᱜᱟ ᱠᱮᱫᱮᱭᱟᱭ ᱦᱮᱸᱥᱮ ᱟᱨᱦᱚᱸ ᱟᱢ ᱞᱮᱠᱟ ᱠᱟ ᱟᱨᱦᱚᱸ ᱡᱟᱦᱟᱸᱭ ᱠᱚ ᱥᱤᱢ ᱠᱚ ᱟᱹᱜᱩ ᱠᱟᱜ ᱠᱚᱣᱟ ᱩᱱᱠᱩ ᱦᱚᱸᱠᱚ ᱵᱚᱸᱜᱟ ᱠᱮᱫ ᱠᱚᱣᱟ ᱟᱫᱚ ᱡᱮ ᱟᱢᱨᱮᱱ ᱡᱮ ᱥᱤᱢᱮ ᱵᱚᱸᱜᱟ ᱠᱮᱫᱮᱭᱟ ᱟᱫᱚ ᱟᱫᱚ ᱟᱢ ᱟᱫᱚ ᱩᱱᱤ ᱥᱤᱢ ᱫᱚ ᱟᱫᱚᱢ ᱥᱳᱲᱮᱭᱮᱭᱟ ᱛᱚ᱾
ᱦᱩᱸ ᱩᱱᱤ ᱥᱤᱢ ᱵᱟᱝ ᱟᱞᱮ ᱫᱚ ᱚᱲᱟᱜ ᱨᱮ ᱟᱹᱜᱩ ᱠᱟᱛᱮᱫ ᱫᱚ ᱵᱟᱝ ᱚᱸᱰᱮ ᱜᱮᱠᱚ ᱥᱳᱲᱮ ᱠᱚᱣᱟ ᱡᱟᱦᱮᱨ ᱨᱮᱜᱮ᱾
ᱦᱮᱸᱛᱚ ᱡᱟᱦᱮᱨ ᱨᱮᱜᱮᱯᱮ ᱥᱳᱲᱮᱭᱟ ᱢᱟᱱᱮ ᱮᱠᱞᱟ ᱮᱠᱞᱟ ᱵᱷᱤᱱᱟᱹ ᱵᱷᱤᱱᱟᱹ ᱴᱩᱠᱩᱡ ᱨᱮ ᱯᱮ ᱥᱳᱲᱮᱜᱮᱭᱟ ᱛᱚ
ᱵᱟᱝ ᱵᱟᱝ ᱵᱟᱝ ᱢᱟᱱᱮ ᱟᱛᱳ ᱦᱚᱲᱨᱮᱱ ᱢᱟᱱᱮ ᱪᱮᱫᱤᱧ ᱞᱟᱹᱭᱟ ᱟᱛᱳ ᱦᱚᱲ ᱨᱮᱱ ᱛᱚ ᱡᱷᱚᱛᱚ ᱢᱤᱫᱴᱟᱝ ᱴᱩᱠᱩᱡ ᱨᱮᱜᱮ ᱟᱨ ᱢᱟᱱᱮ ᱟᱱᱟ ᱡᱟᱦᱟᱸ ᱤᱥᱤᱱᱟᱜ ᱟᱠᱟᱱᱟ ᱠᱤ ᱠᱚᱲᱦᱟᱭ ᱨᱮ ᱟᱨ ᱡᱟᱦᱟᱸᱭ ᱱᱟᱭᱠᱮ ᱡᱟᱦᱟᱸᱭ ᱢᱤᱫᱴᱟᱝ ᱟᱞᱟᱫᱟᱛᱮ ᱤᱫᱤ ᱠᱟᱭᱟᱭ
ᱦᱩᱸ
ᱵᱚᱸᱜᱟ ᱥᱤᱢ ᱩᱱᱤ ᱫᱚ ᱟᱞᱟᱫᱟ ᱠᱚ ᱥᱳᱲᱮᱭᱟ᱾
ᱟᱪᱪᱷᱟ ᱟᱪᱪᱷᱟ ᱟᱪᱪᱷᱟ ᱛᱟᱦᱚᱞᱮ ᱴᱷᱤᱠ ᱜᱮᱭᱟ ᱟᱨᱠᱤ ᱟᱞᱮ ᱥᱮᱫ ᱫᱚ ᱱᱚᱝᱠᱟ ᱦᱩᱭᱩᱜ ᱜᱮᱭᱟ ᱟᱞᱮ ᱟᱞᱮᱥᱮᱫ ᱫᱚ ᱱᱚᱝᱠᱟ ᱦᱩᱭᱩᱜ ᱜᱮᱭᱟ ᱢᱟᱱᱮ ᱡᱩᱫᱤ ᱵᱟᱦᱟ ᱨᱮᱱᱟᱜ ᱠᱟᱛᱷᱟᱧ ᱞᱟᱹᱭ ᱟ? ᱛᱟᱦᱚᱞᱮ ᱯᱚᱛᱛᱮᱠᱴᱤ ᱚᱲᱟᱜ ᱠᱷᱚᱱ ᱜᱮ ᱵᱟᱦᱟ ᱨᱮᱫᱚ ᱢᱟᱱᱮ ᱡᱟᱦᱟᱸᱭ ᱠᱚᱠᱚ ᱵᱷᱤᱱᱟᱹᱣ ᱟᱠᱟᱱᱟ ᱵᱟ ᱡᱟᱦᱟᱸᱭ ᱠᱚ ᱱᱟᱣᱟ ᱠᱚ ᱥᱮᱞᱮᱫ ᱠᱟᱱᱟ ᱢᱤᱫᱴᱮᱱ ᱢᱤᱫᱴᱮᱱ ᱜᱷᱟᱨᱚᱸᱡᱽ ᱨᱮᱱ ᱢᱚᱱᱮ ᱠᱟᱜ ᱢᱮ ᱟᱞᱮ ᱢᱤᱫᱴᱟᱝ ᱜᱷᱟᱨᱚᱸᱡᱽ ᱨᱮ ᱛᱤᱱ ᱦᱚᱲ ᱦᱮᱱᱟᱜ ᱞᱮᱭᱟ ᱜᱤᱫᱽᱨᱟᱹ ᱯᱤᱫᱽᱨᱟᱹ ᱠᱚᱛᱮ ᱵᱟ ᱚᱱᱠᱟ ᱵᱚᱲᱚ ᱦᱚᱲ ᱠᱚᱛᱮ ᱚᱱᱠᱟ ᱯᱩᱱ ᱦᱚᱲᱛᱮ ᱢᱤᱫᱴᱟᱱ ᱜᱷᱟᱨᱚᱸᱡᱽ ᱛᱟᱭ ᱛᱟᱦᱚᱞᱮ ᱩᱱᱤ ᱩᱱᱤ ᱩᱱᱤ ᱢᱤᱫᱴᱟᱱ ᱥᱤᱢᱮ ᱤᱫᱤᱮᱭᱟ ᱤᱫᱤ ᱠᱟᱛᱮᱫ ᱚᱸᱰᱮ ᱚᱸᱰᱮ ᱱᱟᱭᱠᱮ ᱵᱟᱵᱟ ᱯᱩᱡᱟᱹ ᱯᱩᱡᱟᱹ ᱠᱮᱫᱮᱭᱟᱭ ᱵᱚᱸᱜᱟ ᱵᱩᱨᱩ ᱦᱩᱭᱱᱟ᱾ ᱫᱤᱭᱮ ᱩᱱᱤ ᱡᱟᱦᱟᱸᱭ ᱥᱤᱢ ᱛᱟᱦᱮᱸᱜ ᱠᱟᱱᱟᱭ ᱩᱱᱤ ᱥᱤᱢᱮ ᱡᱟᱦᱟᱸᱭ ᱱᱟᱭᱠᱮ ᱵᱟᱵᱟᱭ ᱯᱩᱡᱟᱹ ᱠᱮᱫᱮ ᱫᱚ ᱩᱱᱤ ᱥᱤᱢ ᱡᱟᱦᱟᱸᱭ ᱩᱱᱤ ᱥᱤᱢ ᱫᱚ ᱡᱟᱦᱮᱨ ᱨᱮᱜᱮ ᱥᱚᱲᱮᱭᱟᱠᱚ ᱟᱫᱚ ᱢᱟᱱᱮ ᱢᱟᱨᱟᱝ ᱠᱚᱲᱦᱟ ᱢᱮᱱᱟᱜ-ᱟ ᱡᱟᱦᱟᱸ ᱛᱤᱱᱟᱹᱜ ᱚᱱᱠᱟ ᱥᱤᱢ ᱠᱚᱠᱚ ᱟᱹᱜᱩ ᱠᱟᱜ ᱠᱚᱣᱟ ᱟᱛᱩ ᱨᱮ ᱡᱚᱛᱚ ᱥᱤᱢ ᱠᱚ ᱢᱤᱫᱴᱷᱮᱱ ᱠᱚ ᱤᱭᱟᱹ ᱠᱚᱛᱮ ᱠᱚ ᱥᱚᱲᱮᱭᱟ ᱫᱤᱭᱮ ᱟᱠᱚ ᱨᱮᱱ ᱯᱮᱲᱟ ᱯᱟᱹᱦᱲᱟᱹ ᱥᱟᱶᱛᱮ ᱟᱠᱚᱨᱮᱱ ᱚᱲᱟᱜ ᱦᱚᱲ ᱡᱟᱦᱟᱸ ᱛᱤᱱᱟᱹᱜ ᱢᱮᱱᱟᱜ ᱠᱚᱣᱟ ᱚᱱᱟ ᱥᱚᱲᱮ ᱫᱚ ᱡᱟᱦᱮᱨ ᱨᱮᱜᱮ ᱠᱚ ᱡᱚᱢ ᱟ ᱫᱤᱭᱮ ᱟᱫᱚ ᱢᱟᱸᱡᱟᱱ ᱵᱮᱲᱟ ᱫᱚ ᱟᱫᱚ ᱠᱚ ᱮᱱᱮᱡ ᱟ ᱟᱨᱠᱤ ᱟᱯᱮᱥᱮᱫ ᱫᱚ ᱚᱱᱟᱜᱤᱧ ᱞᱟᱹᱭ ᱫᱟ ᱟᱯᱮ ᱥᱮᱫ ᱫᱚ ᱢᱟᱱᱮ ᱡᱮᱡ ᱡᱟᱨ ᱴᱩᱠᱩᱡ ᱨᱮᱠᱚ ᱤᱥᱤᱱ ᱜᱮᱭᱟ ᱥᱮ ᱚᱱᱠᱟ ᱢᱟᱱᱮ ᱡᱷᱚᱛᱚ ᱦᱚᱲᱛᱮ ᱢᱤᱫᱴᱟᱝ ᱠᱚᱲᱦᱟ ᱨᱮᱜᱮᱠᱚ ᱤᱥᱤᱱ ᱟ᱾
ᱢᱟ ᱡᱚᱛᱚ ᱦᱚᱲ ᱛᱮ ᱢᱤᱫᱴᱟᱝ ᱠᱚᱲᱦᱟ ᱨᱮᱜᱮ ᱟᱫᱚ ᱱᱟᱭᱠᱮ ᱡᱟᱦᱟᱸᱭ ᱩᱱᱤ ᱥᱤᱢ ᱪᱮᱫᱠᱟ ᱪᱚ ᱦᱟᱸᱜᱠᱷᱟᱱ ᱚᱱᱟ ᱫᱚ ᱤᱧ ᱵᱟᱹᱧ ᱞᱟᱹᱭ ᱫᱟᱲᱮᱭᱟᱜ ᱠᱟᱱᱟ ᱩᱱᱤ ᱫᱚ ᱦᱟᱸᱜ ᱢᱚᱱᱮ ᱦᱚᱭ ᱮᱠᱞᱟ ᱜᱮᱠᱚ ᱥᱳᱲᱮᱭᱟ᱾
ᱦᱮᱸ ᱱᱟᱭᱠᱮ ᱫᱚ ᱢᱤᱫᱴᱟᱝ ᱮᱠᱞᱟ ᱜᱮ ᱥᱚᱲᱮᱭᱟᱭ ᱟᱨᱠᱤ ᱚᱱᱟ ᱫᱚ ᱟᱪᱪᱷᱟ ᱚᱱᱟ ᱵᱷᱟᱹᱞᱤ ᱜᱮ ᱟᱨ ᱛᱟᱦᱚᱞᱮ ᱮᱜᱸ ᱚᱱᱠᱟ ᱢᱟᱱᱮ ᱟᱯᱮ ᱡᱚᱠᱷᱚᱱ ᱚᱱᱠᱟ ᱵᱟᱦᱟ ᱢᱟᱱᱮ ᱵᱟᱦᱟ ᱜᱮ ᱡᱩᱫᱤ ᱦᱩᱭᱩᱜ-ᱟ? ᱛᱟᱦᱚᱞᱮ ᱵᱟᱦᱟ ᱨᱮᱫᱚ ᱪᱮᱫ ᱞᱮᱠᱟᱱ ᱢᱟᱱᱮ ᱜᱮᱸᱫᱟᱜ ᱠᱚᱯᱮ ᱦᱚᱨᱚᱜ ᱜᱮᱭᱟ ᱥᱩᱴ ᱵᱩᱴ ᱠᱟᱛᱮ ᱯᱮ ᱪᱟᱞᱟᱜ ᱜᱮᱭᱟ ᱥᱮ ᱚᱱᱠᱟ ᱚᱱᱠᱟ ᱟᱵᱚᱣᱟᱜ ᱚᱱᱠᱟ ᱦᱚᱨᱚᱜ ᱠᱟᱛᱮ ᱯᱮ ᱪᱟᱞᱟᱜ ᱜᱮᱭᱟ ᱟᱵᱚᱣᱟᱜ ᱢᱟᱱᱮ ᱡᱟᱦᱟᱸ ᱦᱚᱨᱚᱜ ᱵᱟᱸᱫᱮ ᱥᱟᱱᱛᱟᱲ ᱟᱜ ᱚᱱᱠᱟ
ᱦᱮᱸ ᱢᱟᱱᱮ ᱵᱚᱸᱜᱟ ᱵᱩᱨᱩ ᱚᱠᱛᱚ ᱫᱚ ᱧᱮᱞ ᱟᱠᱟᱱᱟ ᱱᱚᱸᱜ-ᱚᱭ ᱤᱭᱟᱹ ᱯᱩᱲ ᱥᱟᱹᱲᱤ ᱠᱚ ᱢᱟᱱᱮ ᱜᱚᱜᱚ ᱦᱚᱲ ᱫᱚᱠᱚ ᱦᱚᱨᱚᱜ ᱟᱨ ᱟᱵᱚ ᱪᱮᱫᱠᱟ ᱵᱚᱱ ᱵᱟᱸᱫᱮ ᱠᱚᱜ-ᱟ ᱱᱚᱜ-ᱚ ᱱᱚᱝᱠᱟ ᱜᱮ ᱟᱨ ᱵᱟᱵᱟ ᱦᱚᱲ ᱠᱚᱦᱚᱸ ᱯᱩᱸᱲ ᱫᱷᱩᱛᱤ ᱛᱮᱠᱚ ᱫᱷᱩᱛᱤ ᱪᱟᱞᱟᱜ-ᱟ ᱟᱨᱠᱤ
ᱟᱪᱪᱷᱟ ᱚᱱᱟ ᱫᱚ ᱥᱩᱫᱷᱩ ᱵᱟᱦᱟ ᱨᱮᱜᱮ ᱥᱮ ᱚᱱᱠᱟ ᱢᱟᱸᱜ ᱢᱚᱸᱬᱮ ᱨᱮᱦᱚᱸ?
ᱦᱮᱸ ᱢᱟᱱᱮ ᱯᱩᱡᱟᱹ ᱡᱚᱠᱷᱚᱡ ᱵᱚᱸᱜᱟ ᱵᱩᱨᱩ ᱠᱚ ᱦᱩᱭᱩᱜ-ᱟ ᱩᱱ ᱚᱠᱛᱚ ᱨᱮᱫᱚ ᱱᱚᱝᱠᱟ ᱜᱮ ᱟᱨ ᱮᱢᱱᱤ ᱡᱚᱠᱷᱚᱡ ᱢᱟᱱᱮ ᱮᱱᱮᱡ ᱥᱮᱨᱮᱧ ᱚᱠᱛᱚ ᱨᱮᱫᱚ ᱧᱮᱞ ᱠᱟᱱᱟ ᱚᱱᱟ ᱯᱟᱟᱹᱧᱪᱤ ᱥᱟᱹᱲᱤ ᱠᱚ ᱛᱟᱦᱮᱱ ᱫᱚ ᱚᱱᱟ ᱠᱚᱠᱚ ᱦᱚᱨᱚᱜ ᱜᱮᱭᱟ᱾
ᱟᱪᱪᱷᱟ
ᱟᱯᱮ ᱥᱮᱫ ᱫᱚ ᱪᱮᱫᱠᱟ?
ᱟᱞᱮ ᱥᱮᱫ ᱫᱚ, ᱢᱟᱱᱮ ᱚᱱᱠᱟᱜᱮ, ᱟᱞᱮ ᱥᱮᱫ ᱫᱚ ᱚᱱᱠᱟ ᱯᱩᱲ ᱯᱟᱹᱧᱪᱤ ᱜᱮ, ᱢᱟᱱᱮ ᱱᱮᱛᱟᱨ ᱫᱚ ᱩᱰᱩᱠᱼᱚᱜ ᱠᱟᱱᱟ ᱾ ᱚᱱᱠᱟ ᱜᱮ ᱞᱟᱦᱟ ᱛᱮᱫᱚ, ᱯᱩᱸᱰ ᱫᱷᱩᱛᱤ ᱛᱟᱦᱮᱸᱜ ᱠᱟᱱᱟ ᱛᱚ, ᱟᱫᱚ ᱚᱱᱟ ᱯᱩᱸᱰ ᱫᱷᱩᱛᱤ ᱫᱚ, ᱟᱹᱰᱤ ᱤᱭᱟᱹ ᱜᱮᱛᱮ, ᱢᱟᱱᱮ ᱯᱟᱛᱞᱟ ᱜᱮᱭᱟ, ᱟᱫᱚ ᱚᱱᱟᱛᱮ ᱱᱮᱛᱟᱨ ᱫᱚ, ᱤᱭᱟᱹ ᱩᱰᱩᱜ ᱢᱟᱱᱮ ᱢᱤᱫᱴᱟᱝ ᱢᱚᱴᱟ ᱧᱚᱜ, ᱢᱤᱫᱴᱟᱝ ᱯᱟᱹᱧᱪᱤ ᱫᱷᱩᱛᱤ ᱯᱩᱸᱰ ᱜᱮ ᱩᱰᱩᱠ ᱠᱟᱱᱟ ᱾ ᱟᱫᱚ ᱚᱱᱠᱟᱱᱟᱜ ᱫᱷᱩᱛᱤ, ᱟᱨ ᱚᱱᱟ ᱜᱮᱧᱪᱤ ᱢᱤᱫᱴᱟᱝ, ᱯᱩᱸᱲ ᱜᱮᱧᱡᱤ, ᱟᱨ ᱜᱚᱜᱚ ᱦᱚᱲ ᱠᱚᱫᱚ, ᱚᱱᱠᱟ